ᱨᱳᱲ ᱠᱚ ᱵᱮᱱ ᱟᱸᱡᱚᱢ ᱮᱫᱟ ᱛᱚ ᱟᱹᱞᱤᱧᱟᱜ
ᱦᱳᱭ ᱟᱸᱡᱚᱢ ᱴᱷᱤᱠᱟᱹᱭ ᱜᱮᱭᱟ ᱞᱤᱧ ᱟᱨ ᱟᱹᱞᱤᱧᱟᱜ ᱨᱚᱲ ᱦᱚᱸ ᱠᱞᱤᱭᱟᱨ ᱜᱮ ᱟᱸᱡᱚᱢᱚᱜ ᱠᱟᱱᱟ ᱛᱚ
ᱦᱮᱸ ᱜᱚᱝᱠᱮ ᱮᱠᱫᱚᱢ ᱥᱯᱚᱥᱴᱚ
ᱟᱪᱷᱟ ᱦᱳᱭ ᱟᱨ ᱟᱹᱵᱤᱱ ᱫᱚ ᱚᱠᱟ ᱫᱤᱥᱚᱢ ᱠᱷᱚᱡᱟᱜ ᱵᱤᱱ ᱞᱟᱹᱭᱮᱫᱼᱟ?
ᱟᱹᱞᱤᱧ ᱫᱚ ᱵᱤᱞᱟᱹᱛ ᱫᱤᱥᱚᱢ ᱠᱟᱱᱟ ᱜᱚᱢᱠᱮ
ᱟᱪᱷᱟ
ᱛᱚ ᱟᱹᱵᱤᱱ ᱫᱚ ᱚᱠᱟ ᱫᱤᱥᱚᱢ
ᱟᱹᱞᱤᱧ ᱫᱚ ᱵᱟᱨᱦᱟ
ᱟᱪᱷᱟ ᱵᱟᱨᱦᱟ ᱫᱤᱥᱚᱢ ᱫᱚ ᱪᱮᱫ? ᱫᱟᱜ ᱠᱚ ᱧᱩᱛᱩᱢ ᱠᱟᱫᱟ ᱠᱟᱹᱡ
ᱵᱟᱨᱦᱟ ᱫᱤᱥᱚᱢ ᱫᱚ ᱱᱚᱣᱟ ᱫᱷᱟᱨᱮ ᱵᱟᱸᱫᱣᱟᱱ ᱵᱤᱱ ᱟᱸᱡᱚᱢ ᱵᱟᱲᱟ ᱟᱠᱟᱫ ᱜᱮᱭᱟ ᱥᱮ?
ᱦᱮᱸ
ᱦᱳᱭ ᱦᱳᱭ ᱦᱮᱸ ᱮᱭᱟ ᱚᱲᱟᱜ ᱠᱚᱨᱮ ᱫᱚ ᱱᱤᱛᱚᱜ ᱫᱚ ᱢᱚᱡᱽ ᱵᱟᱲᱟ ᱜᱮ
ᱢᱚᱡᱽ ᱵᱟᱲᱟ ᱜᱮ
ᱟᱨ ᱚᱱᱠᱟ ᱦᱳᱭ ᱦᱳᱭ
ᱵᱤᱞᱟᱹᱛ ᱫᱚ ᱵᱚᱞᱛᱮ ᱫᱚ ᱱᱤᱛᱚᱜ ᱫᱚ ᱢᱟᱱᱮ ᱵᱟᱹᱫ ᱟᱨ ᱵᱟᱹᱫ ᱢᱮᱱᱟᱜ ᱵᱩᱡᱷᱟᱹᱣ ᱠᱮᱫᱟᱵᱮᱱ ᱜᱚᱝᱠᱮ ᱵᱟᱹᱫᱽ ᱟᱨ ᱵᱟᱹᱫᱽ ᱢ ᱟᱨ ᱵᱟᱡᱟᱨ ᱠᱷᱚᱱᱟᱜ ᱦᱚᱸᱞᱮ ᱛᱟᱞᱟ ᱢᱟᱞᱟ ᱜᱮᱭᱟ ᱟᱨ ᱵᱤᱨ ᱛᱞᱟᱱᱮ ᱛᱟᱞᱟ ᱛᱟᱞᱟᱨᱮ ᱯᱟᱲᱟᱜ ᱟ
ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱢᱚᱡᱽ ᱦᱳᱭᱛᱚ ᱚᱱᱠᱟ ᱫᱚ ᱦᱟᱸᱜ ᱟᱹᱞᱤᱧ ᱦᱚᱸ ᱟᱹᱰᱤ ᱡᱟᱹᱥᱛᱤ ᱫᱚ ᱵᱟᱝᱞᱤᱧ ᱵᱟᱲᱟᱭᱟ ᱪᱮᱫ ᱦᱚᱛᱮᱡ ᱛᱮ ᱛᱚ ᱦᱟᱯᱲᱟᱢ ᱠᱚᱴᱷᱮᱱ ᱡᱟᱦᱟᱸ ᱟᱸᱡᱚᱢ ᱠᱟ ᱠᱟᱛᱮᱫ ᱡᱮ ᱟᱵᱚ ᱫᱚ ᱵᱟᱨᱦᱟ ᱫᱤᱥᱚᱢ ᱵᱚᱱ ᱟ ᱟᱞᱤᱧ ᱫᱚ ᱚᱱᱟ ᱜᱮᱞᱤᱧ ᱵᱟᱲᱟᱭᱟ
ᱟᱞᱤᱧ ᱦᱚᱸ ᱚᱱᱠᱟ ᱫᱚ ᱵᱟᱹᱞᱤᱧ ᱵᱟᱲᱟᱭ ᱢᱮᱱᱛᱮ ᱟᱫᱚ ᱦᱟᱸᱜ ᱵᱩᱡᱷᱟᱹᱜ ᱠᱟᱱᱟ ᱥᱮ ᱞᱤᱭᱟᱹ ᱠᱚᱫᱚ ᱵᱤᱞᱟᱹᱛ ᱢᱟᱱᱮ ᱵᱟᱹᱫᱽ ᱠᱚᱜᱮ ᱢᱮᱱᱟᱜ ᱛᱚ ᱚᱱᱟ ᱵᱤᱞᱟᱹ
ᱦᱳᱭ ᱦᱳᱭ ᱟᱪᱪᱷᱟ ᱟᱪᱪᱷᱟ
ᱛ ᱢᱩ
ᱟᱨ ᱚᱱᱠᱟ ᱫᱚ ᱛᱟᱦᱚᱞᱮ ᱜᱚᱝᱠᱮ ᱪᱟᱥ ᱠᱚ ᱪᱟᱥᱵᱟᱥ ᱠᱚ ᱪᱮᱫ ᱞᱮᱠᱟ ᱮᱦᱚᱵ ᱵᱟᱲᱟ ᱦᱩᱭᱱᱟ ᱥᱮ ᱟᱹᱣᱨᱤ
ᱪᱟᱥ ᱛᱚ ᱮᱦᱚᱵ ᱫᱚ ᱟᱣᱨᱤ ᱮᱦᱚᱵᱚᱜᱼᱟ ᱚᱱᱟ ᱜᱟᱯᱟ ᱢᱮᱭᱟᱝ ᱢᱟᱱᱮ ᱵᱷᱤᱛᱟᱹ ᱞᱤᱧ ᱪᱷᱟᱴᱟᱜᱣᱟ ᱟᱨ ᱢᱤᱫ ᱫᱷᱟᱣ ᱜᱟᱯᱟ ᱢᱮᱭᱟᱝ
ᱟᱪᱪᱷᱟ
ᱚᱲᱟᱜ ᱞᱤᱧ ᱪᱟᱞᱟᱜᱼᱟ ᱛᱚ ᱠᱟᱹᱢᱤ ᱞᱤᱧ ᱦᱮᱡ ᱟᱠᱟᱱᱟ ᱛᱚ ᱵᱟᱭᱨᱮ ᱠᱟᱢᱤ
ᱟᱪᱪᱷᱟ ᱟᱨ ᱱᱤᱛᱳᱜ ᱫᱚ ᱚᱠᱟᱨᱮ ᱢᱮᱱᱟᱜ ᱵᱮᱱᱟ
ᱱᱤᱛᱚᱜ ᱫᱚ ᱱᱚᱜᱼᱚᱭ ᱪᱮᱫ ᱞᱤᱧ ᱞᱟᱹᱭᱟ ᱚᱱᱮ ᱨᱟᱸᱪᱤ
ᱟᱪᱪᱷᱟ
ᱟᱨ ᱨᱟᱸᱪᱤ ᱨᱮ ᱟᱫᱚ ᱚᱲᱟᱜ ᱪᱟᱞᱟᱣ ᱠᱟᱛᱮᱫ ᱦᱚᱸ ᱜᱟᱯᱟ ᱥᱮᱫ ᱢᱮᱭᱟᱝ ᱥᱮᱫ ᱞᱤᱧ ᱪᱟᱞᱟᱜᱼᱟ ᱛᱚ ᱟᱫᱚ ᱛᱚᱵᱮ ᱦᱟᱸᱜ ᱠᱚᱢᱯᱟᱱᱤ ᱛᱤᱨᱮ ᱯᱚᱭᱥᱟᱭ ᱮᱢᱟᱞᱮ ᱠᱟᱱᱟ ᱦᱟᱸᱜ ᱛᱤᱥᱚᱜ
ᱦᱳᱭ ᱦᱳᱭ ᱦᱳᱭ ᱚᱱᱠᱟ ᱫᱚ ᱛᱟᱦᱚᱞᱮ ᱠᱚᱢᱯᱟᱱᱤ ᱨᱮ ᱢᱮᱱᱟᱜ ᱵᱤᱱᱟ ᱵᱟᱝ
ᱦᱮᱸ ᱪᱢᱯ ᱚᱞ ᱚᱞ ᱵᱮᱤᱞ ᱵᱟᱲᱟᱭ ᱦᱩᱭᱩᱜᱼᱟ ᱡᱟᱦᱟᱱᱟᱜ ᱯᱨᱚᱰᱟᱠᱴ ᱠᱚ ᱦᱤᱡᱩᱜᱼᱟ ᱛᱚ ᱚᱱᱟ ᱫᱚ
ᱟᱪᱪᱷᱟ ᱟᱪᱪᱷᱟ ᱪᱷᱟ ᱪᱷᱟ ᱪᱷᱟ ᱦᱚᱭ ᱛᱟᱦᱚᱞᱮ ᱜᱚᱢᱠᱮ ᱜᱟᱯᱟ ᱢᱟ ᱟᱹᱰᱤ ᱩᱛᱟᱹᱨ ᱜᱮ ᱠᱟᱛᱷᱟ ᱦᱩᱭᱱᱟ ᱛᱟᱦᱚᱞᱮ ᱡᱟᱦᱟᱱᱟᱜ ᱢᱤᱫᱴᱮᱱ ᱥᱟᱛᱟᱢ ᱥᱟᱵ ᱠᱟᱛᱮᱫ ᱜᱟᱞᱚᱪ ᱞᱮᱱᱠᱷᱟᱱ ᱪᱮᱫ ᱞᱮᱠᱟ ᱦᱩᱭ ᱠᱚᱜᱼᱟ
ᱥᱟᱛᱟᱢ ᱫᱚ ᱪᱮᱫ ᱟᱹᱞᱤᱧ ᱞᱟᱹᱭᱟ ᱱᱚᱰᱮ ᱫᱚ ᱦᱜ ᱛ ᱦᱜ ᱭᱟᱭ ᱠᱟᱱᱟ ᱠᱚ ᱤᱭᱟᱹ ᱨᱮ ᱱᱚᱰᱮ ᱠᱚ ᱥᱮᱬᱟᱭᱟ ᱦᱮᱸ ᱥᱮ ᱟᱫᱚ ᱦᱟᱸᱜ ᱚᱱᱟ ᱦᱤᱥᱟᱹᱵ ᱛᱮ ᱱᱤᱛᱚᱜ ᱜᱮ ᱞᱟᱹᱭᱟ ᱦᱟᱸᱜ ᱥᱟᱛᱟᱢ ᱞᱟᱝ ᱥᱟᱵᱟ ᱥᱟᱛᱟᱢ ᱞᱟᱝ ᱥᱟᱵᱟ ᱦᱟᱸᱜ ᱩᱱᱟᱹᱜ ᱫᱚ ᱦᱟᱸᱜ ᱦᱳᱭᱛᱳ ᱵᱟᱝ ᱴᱷᱤᱠᱚᱜ-ᱟ ᱟᱠᱚᱣᱟᱜ ᱨᱚᱲ ᱮᱵᱚᱝ ᱱᱟᱱᱟᱱ ᱡᱤᱱᱤᱥ ᱠᱚ ᱥᱟᱵ ᱨᱟᱠᱟᱵᱟ ᱦᱮᱸ ᱥᱮ ᱟᱫᱚ ᱚᱱᱟ ᱛᱮ ᱜᱮᱞᱤᱧ ᱢᱮᱱᱟ ᱡᱮ ᱡᱷᱚᱛᱚ ᱦᱚᱲ ᱥᱟᱱᱟᱢ ᱞᱮᱠᱟᱱᱟᱜ ᱜᱮ ᱠᱚ ᱢᱮᱱᱼᱟ ᱵᱟᱦᱟ ᱥᱚᱦᱨᱟᱭ ᱦᱮᱸ ᱥᱮ ᱵᱟᱦᱟ ᱥᱚᱦᱨᱟᱭ ᱫᱚ ᱞᱟᱜᱽᱬᱲᱮ ᱢᱟᱜ ᱢᱚᱬᱮ ᱟᱫᱚ ᱚᱱᱟ ᱠᱚᱫᱚ ᱵᱟᱞᱟᱝ ᱞᱟᱹᱭ ᱠᱟᱛᱮ ᱫᱤᱱᱟᱹᱢ ᱡᱤᱭᱚᱱ ᱨᱮ ᱡᱟᱦᱟᱸ ᱠᱚ ᱜᱷᱚᱴᱟᱜ ᱠᱟᱱᱟ ᱥᱟᱶᱛᱮ ᱟᱞᱟᱝᱟᱜ ᱨᱚᱲ ᱟᱲᱟᱝ ᱥᱟᱶᱛᱮ ᱡᱟᱦᱟᱸ ᱞᱮᱠᱟ ᱟᱯᱮ ᱥᱮᱫ ᱠᱚ ᱨᱚᱲᱟ ᱟᱞᱮ ᱥᱮᱫ ᱠᱚ ᱨᱚᱲᱟ ᱚᱱᱮ ᱚᱱᱟ ᱦᱤᱥᱟᱹᱵᱽ ᱛᱟᱞᱦᱮ ᱠᱷᱟᱱ ᱜᱮ ᱚᱱᱟ ᱦᱭᱛᱳ ᱠᱚ ᱦᱟᱛᱟᱣᱟ ᱦᱮᱸᱥᱮ ᱢᱟᱱᱮ ᱟᱠᱚ ᱦᱚᱸ ᱢᱚᱸᱡᱽ ᱠᱚ ᱵᱩᱡᱷᱟᱹᱣᱟ
ᱦᱳᱭ ᱮᱠᱟᱞ ᱥᱟᱹᱨᱤᱜᱮ ᱚᱱᱟ ᱦᱚᱸ ᱠᱟᱱ ᱜᱮᱭᱟ ᱢᱟᱱᱮ ᱧᱮᱞ ᱦᱩᱭᱩᱜ ᱠᱟᱱ ᱜᱮᱭᱟ ᱯᱟᱨᱟᱭ ᱜᱮ ᱚᱱᱠᱟ ᱨᱚᱲᱼ ᱨᱚᱯᱚᱲ ᱦᱩᱭᱩᱜ ᱠᱟᱱ ᱜᱮᱭᱟ ᱛᱚ ᱵᱮᱥᱤ ᱵᱟᱦᱟ ᱥᱚᱦᱨᱟᱭ ᱥᱮ ᱵᱟᱯᱞᱟ ᱱᱚᱣᱟ ᱠᱚ ᱤᱫᱤ ᱠᱟᱛᱮᱫ ᱜᱮ ᱜᱟᱞᱚᱪ ᱟᱹᱰᱤ ᱡᱟᱹᱥᱛᱤ ᱦᱩᱭᱩᱜ ᱠᱟᱱᱟ ᱧᱮᱞᱮᱜ ᱟᱹᱞᱤᱧ ᱦ ᱛᱚ ᱟᱹᱵᱤᱱ ᱦᱚᱸ ᱢᱤᱫᱴᱮᱱ ᱢᱚᱡᱽ ᱠᱟᱛᱷᱟ ᱵᱤᱱ ᱞᱟᱹᱭ ᱠᱟᱜᱼᱟ ᱢᱤᱫᱴᱮᱱ ᱵᱷᱟᱹᱜᱤ ᱴᱚᱯᱤᱠ ᱤᱫᱤ ᱠᱟᱛᱮᱫ ᱨᱚᱲ ᱞᱮᱠᱷᱟᱱ ᱜᱮ ᱦᱩᱭ ᱠᱚᱜ ᱠᱮᱭᱟ ᱡᱮᱦᱮᱛᱩ ᱚᱱᱟ ᱫᱚ ᱮ ᱟᱭ ᱴᱨᱮᱱᱤᱝ ᱪᱟᱞᱟᱜ ᱠᱟᱱᱟ ᱥᱮ ᱛᱚ ᱚᱱᱟ ᱦᱚᱸ ᱴᱷᱤᱠ ᱠᱼᱟ ᱟᱵᱚᱣᱟᱜ ᱡᱟᱦᱟᱸ ᱫᱤᱱ ᱦᱤᱞᱳᱜ ᱨᱮᱱᱟᱜ ᱡᱤᱭᱚᱱ ᱚᱱᱟ ᱤᱫᱤ ᱠᱟᱛᱮ ᱨᱚᱲ ᱨᱚᱯᱚᱲ ᱚᱲᱟᱜ ᱨᱮᱦᱚᱸ ᱢᱚᱡᱽ ᱠᱚᱜᱼᱟ ᱟᱨ ᱪᱮᱫ
ᱦᱩᱸ ᱟᱫᱚ ᱟᱵᱚ ᱡᱟᱦᱟᱸ ᱵᱚᱱ ᱨᱚᱲ ᱨᱚᱯᱚᱲᱟ ᱥᱮ ᱦᱟᱱᱟ ᱱᱟᱣᱟ ᱫᱤᱥ ᱼᱼ ᱛᱚᱢ ᱢᱟ ᱥᱮᱸ ᱠᱚ ᱟᱲᱟᱝ ᱥᱮ ᱵᱷᱟᱥᱟ ᱠᱚ ᱚᱱᱟ ᱫᱚ ᱩᱱᱤ ᱫᱚ ᱚᱱᱟᱭ ᱦᱟᱛᱟᱣᱟ ᱢᱟᱱᱮ ᱟᱵᱚᱴᱷᱮᱱ ᱩᱱᱟ ᱨᱮᱱᱟᱜ ᱛᱚᱛᱛᱷᱚᱭ ᱦᱟᱛᱟᱣ ᱫᱟ ᱟᱵᱚᱣᱟᱜ ᱨᱚᱲ ᱚᱱᱟᱜᱮ ᱴᱷᱤᱠ ᱜᱮᱭᱟ ᱡᱮ ᱟᱵᱚ ᱠᱚ ᱨᱚᱲᱟ ᱟᱨ ᱟᱯᱮ ᱥᱮᱫ ᱚᱠᱟ ᱥᱮᱫ ᱞᱮᱠᱟ ᱠᱚ ᱨᱚᱲᱟ ᱚᱱᱟ ᱛᱮ ᱵᱟᱲᱟᱭ ᱦᱚᱪᱚ ᱵᱤᱧᱟ ᱟᱨ ᱟᱵᱤᱱ ᱦᱚᱸ ᱟᱹᱞᱤᱧ ᱵᱟᱲᱟᱭ ᱦᱚᱪᱚ ᱞᱤᱧ ᱵᱤᱱ ᱥᱟᱶᱛᱮ ᱟᱯᱮ ᱥᱮᱱᱟᱜ ᱠᱟᱞᱪᱟᱨ ᱚᱠᱟ ᱞᱮᱠᱟ ᱟᱞᱮ ᱥᱮᱱᱟᱜ ᱠᱟᱞᱪᱟᱨ ᱚᱠᱟ ᱞᱮᱠᱟ ᱮᱸᱰᱮᱠᱷᱟᱱ ᱩᱱᱤ ᱮᱼᱟᱭ ᱦᱚᱸ ᱚᱱᱟᱭ ᱥᱟᱵ ᱫᱚᱦᱚ ᱫᱟᱲᱮᱭᱟᱜ ᱦᱮᱸ ᱥᱮ
ᱦᱳᱭ ᱚᱱᱠᱟ ᱫᱚ ᱧᱮᱞ ᱦᱩᱭ ᱮᱱᱟ ᱟᱞᱮ ᱫᱚ ᱵᱟᱨᱦᱟ ᱫᱤᱥᱚᱢ ᱢᱟᱱᱮ ᱩᱱᱟᱹᱜ ᱨᱚᱲ ᱠᱚ ᱵᱟᱝ ᱢᱚᱡᱽ ᱛᱟᱞᱮᱭᱟ ᱟᱹᱞᱤᱧ ᱫᱚ ᱯᱳᱭᱞᱳ ᱨᱮᱜᱮ ᱞᱤᱧ ᱮᱸ ᱞᱟᱹᱭᱮᱫᱼᱟ ᱡᱮ ᱦᱮᱛᱩ ᱟᱹᱞᱤᱧ ᱦᱚᱸ ᱛᱚ ᱟᱨ ᱟᱹᱞᱤᱧᱟᱜ ᱤᱭᱟᱹ ᱛᱮᱢᱟ ᱵᱟᱝ ᱜᱮ ᱤᱧᱢᱟ ᱱᱚᱰᱮᱧ ᱡᱟᱱᱟᱢᱚᱜ ᱢᱟ ᱚᱱᱠᱟ ᱠᱟᱛᱷᱟ ᱢᱟ ᱵᱟᱝ ᱠᱟᱱᱟ ᱡᱟᱦᱟᱸ ᱞᱮᱠᱟ ᱡᱟᱦᱟᱸ ᱫᱤᱥᱚᱢ ᱤᱭᱟᱹ ᱠᱟᱛᱮᱫ ᱦᱩᱭ ᱠᱟᱱᱟ ᱦᱩᱭ ᱠᱟᱱᱟ ᱦᱳᱭᱛᱳ ᱨᱚᱲ ᱠᱚ ᱵᱟᱝ ᱠᱩᱥᱤ ᱵᱮᱱ ᱵᱩᱡᱽ ᱞᱮᱠᱷᱟᱱ ᱫᱚ ᱠᱟᱹᱴᱤᱡ ᱤᱠᱟᱹ ᱫᱷᱟᱨᱟ ᱠᱟᱞᱤᱧᱟ ᱵᱤᱱ ᱡᱮ ᱦᱮᱛᱩ ᱚᱱᱟ ᱢᱟ ᱟᱹᱞᱤᱧᱟᱜ ᱫᱳᱥ ᱤᱧᱡᱟ ᱚᱸᱰᱮ ᱫᱚ ᱟᱹᱞᱤᱧ ᱦᱤᱥᱟᱹ ᱛᱮᱫᱚ ᱵᱟᱞᱤᱧ ᱧᱮᱞ ᱧᱟᱢᱮᱫᱼᱟ ᱡᱮ ᱟᱹᱞᱤᱧ ᱫᱚ ᱵᱟᱨᱦᱟ ᱫᱤᱥᱚ ᱡᱟᱱᱟᱢ ᱠᱟᱛᱮ ᱟᱹᱞᱤᱧ ᱮᱴᱟᱜ ᱞᱮᱠᱟ ᱥᱮ ᱟᱹᱞᱤᱧᱟᱜ ᱨᱚᱲ ᱟᱲᱟᱝ ᱟᱞᱟᱜᱽ ᱜᱮᱭᱟ
ᱵᱟᱝ ᱵᱟᱝ ᱚᱱᱟ ᱠᱚᱫᱚ ᱦᱟᱸᱜ ᱢᱟᱱᱮ ᱪᱮᱠᱟ ᱞᱤᱧ ᱞᱟᱹᱭᱟ ᱟᱭᱢᱟ ᱫᱤᱥᱚᱢ ᱟᱭᱢᱟ ᱞᱮᱠᱟ ᱠᱚ ᱨᱚᱲᱟ ᱦᱮᱸᱪᱮ ᱡᱮᱢᱚᱱ ᱩᱲᱤᱥᱥᱟ ᱥᱮᱱᱟᱜ ᱞᱤᱧ ᱞᱟᱹᱭ ᱟᱹᱵᱤᱱ ᱠᱟᱱᱟ ᱦᱮᱸ ᱩᱲᱤᱥᱥᱟ ᱥᱮᱱᱟᱜ ᱡᱮᱢᱚᱱ ᱟᱞᱮᱨᱮ ᱨᱮᱱ ᱜᱟᱛᱮ ᱠᱚᱠᱚ ᱛᱟᱦᱮᱸ ᱠᱟᱱᱟ ᱟᱫᱚ ᱩᱱᱠᱩ ᱠᱚ ᱞᱟᱹᱭᱟ ᱡᱮ ᱚᱱᱟ ᱡᱷᱚᱨᱠᱟᱨ ᱨᱮ ᱤᱭᱟᱹᱧ ᱫᱚᱦᱚ ᱠᱚᱞᱚᱢᱤᱧ ᱫᱚᱦᱚ ᱟᱹᱜᱩᱭ ᱢᱟᱱᱮ ᱤᱧᱦᱚᱸ ᱵᱟᱹᱧ ᱵᱩᱡᱽ ᱫᱟᱲᱮᱭᱟᱜ ᱠᱟᱱᱟ ᱡᱮ ᱡᱚᱨᱠᱟ ᱢᱟᱱᱮ ᱫᱚ ᱪᱮᱫ ᱛᱟᱦᱚᱞᱮ ᱪᱤᱱᱛᱟᱹ ᱵᱷᱟᱵᱱᱟ ᱵᱟᱲᱟᱭᱮᱱᱟ ᱫᱚ ᱠᱩᱲᱤᱭᱮᱫ ᱠᱚᱣᱟ ᱡᱷᱨᱠᱟ ᱢᱟᱱᱮ ᱪᱮᱫ ᱟᱫᱚᱠᱚ ᱞᱟᱸᱭᱟ ᱡᱷᱟᱨᱠᱟ ᱢᱟᱱᱮ ᱡᱟᱱᱟᱞᱟ ᱵᱤᱱ ᱧᱮᱞ ᱟᱠᱟᱫᱻᱟ
ᱦᱳᱭ ᱦᱳᱭ ᱦᱻᱳᱭ
ᱦᱮᱸ ᱟᱭᱢᱟ ᱫᱤᱥᱚᱢ ᱥᱮᱫ ᱟᱭᱢᱟ ᱟᱭᱢᱟ ᱤᱥᱴᱮᱴ ᱨᱮ ᱟᱭᱢᱟ ᱟᱭᱢᱟ ᱞᱮᱠᱟᱱ ᱟᱲᱟᱝ ᱢᱮᱱᱟᱜᱼᱟ
ᱦᱳᱭ ᱦᱳᱭ ᱡᱮᱢᱚᱱ ᱟᱹᱞᱤᱧ ᱞᱤᱧ ᱞᱟᱹᱭᱮᱫ ᱟᱹᱵᱤᱱ ᱠᱟᱱᱟ ᱱᱚᱛᱮ ᱡᱮᱢᱚᱱ ᱟᱹᱞᱤᱧ ᱚᱱᱠᱟ ᱫᱚ ᱫᱟᱹᱭ ᱫᱚᱞᱮ ᱴᱷᱟᱶ ᱠᱟᱫᱮᱭᱟ ᱥᱤᱠᱟᱹᱨ ᱫᱤᱥᱚᱢ ᱚᱱᱛᱮ ᱫᱚ ᱡᱮᱢᱚᱱ ᱛᱩᱯᱩᱱ ᱥᱮ ᱩᱢᱩᱜ ᱱᱚᱣᱟ ᱠᱚᱫᱚ ᱚᱱᱛᱮ ᱫᱚ ᱞᱟᱹᱭᱟᱠᱩ ᱡᱮ ᱪᱚᱞᱚ ᱛᱟᱦᱚᱞᱮ ᱯᱟᱭᱨᱟᱜ ᱵᱚᱱ ᱜᱟᱱᱚᱜᱼᱟ
ᱦᱮᱸ ᱦᱮᱸ ᱟᱞᱮ ᱥᱮᱫ ᱫᱚ ᱵᱮᱥᱤᱨ ᱵᱷᱟᱜᱽ ᱛᱚ ᱩᱱᱠᱩ ᱜᱮᱠᱚ ᱞᱮᱭᱟ ᱟᱞᱮ ᱥᱮᱱ ᱫᱚ ᱢᱟᱱᱮ ᱩᱢᱩᱜ ᱫᱚᱠᱚ ᱠᱚ ᱞᱮᱭᱟ
ᱦᱳᱭ ᱟ ᱦᱳᱭ ᱦᱳᱭ ᱟᱨ ᱱᱚᱝᱠᱟ ᱱᱤᱛᱚᱜ ᱟᱞᱮᱫ ᱫᱚ ᱡᱮ ᱦᱮᱛᱩ ᱵᱟᱨᱦᱟ ᱠᱟᱱᱟᱞᱮ ᱛᱚ ᱚᱱᱟ ᱛᱮᱞᱤᱧ ᱢᱮᱛᱟᱜ ᱵᱮᱱᱟ ᱟᱞᱮ ᱥᱮᱱᱟᱜ ᱨᱚᱜ ᱚᱲᱟᱱ ᱫᱚ ᱩᱱᱟᱹᱜ ᱫᱚ ᱵᱟᱭ ᱢᱚᱡᱟ ᱡᱮᱦᱮᱛᱩ ᱮᱱ ᱨᱮᱦᱚᱸ ᱱᱤᱛᱚᱜ ᱚᱱᱠᱟ ᱮᱴᱟᱜ ᱦᱚᱲ ᱠᱚᱴᱷᱮᱱ ᱥᱮ ᱮᱴᱟᱜ ᱥᱮᱱ ᱨᱮᱱ ᱦᱚᱲ ᱥᱚᱸᱜᱮ ᱢᱮᱥᱟ ᱢᱮᱥᱟᱛᱮ ᱱᱚᱝᱠᱟ ᱛᱩᱯᱩᱱ ᱠᱚᱠᱚ ᱞᱟᱹᱭᱮᱫᱼᱟ ᱵᱟᱠᱷᱟᱱ ᱩᱱ ᱫᱷᱟᱨᱟ ᱫᱚ ᱵᱮᱥᱤᱨ ᱵᱷᱟᱜᱽ ᱜᱮᱠᱚ ᱞᱟᱹᱭ ᱛᱟᱦᱮᱱᱟ ᱨᱮᱭᱟᱲᱚᱜ
ᱦᱮᱸ ᱨᱮᱭᱟᱲᱚᱜ ᱦᱚᱸᱞᱤᱧ ᱟᱸᱡᱚᱢᱟ ᱰᱟᱹᱵᱽᱨᱟᱹᱜ ᱨᱮᱭᱟᱲᱚᱜ ᱩᱢᱚᱜ
ᱦᱳᱭ ᱦᱳᱭ ᱦᱳᱭ
ᱟᱫᱚ ᱟᱹᱞᱤᱧ ᱦᱚᱸ ᱢᱟᱢᱚ ᱚᱲᱟᱜ ᱞᱤᱧ ᱪᱟᱞᱟᱣ ᱞᱮᱱ ᱛᱟᱦᱮᱸᱱ ᱦᱮᱸ ᱥᱮ ᱟᱫᱚ ᱩᱢ ᱥᱚᱢᱚᱭ ᱫᱚ ᱠᱚ ᱞᱟᱭᱫᱟ ᱪᱚᱞᱚ ᱩᱢᱩᱜ ᱩᱢᱩᱜ ᱛᱮ ᱟᱫᱚ ᱡᱚᱠᱷᱚᱱ ᱥᱟᱵᱩᱱ ᱥᱩᱱᱩᱢ ᱠᱚ ᱥᱟᱵ ᱠᱮᱫᱟ ᱛᱚᱠᱷᱚᱱ ᱜᱤᱧ ᱵᱩᱡ ᱠᱮᱫᱟ ᱩᱢᱩᱜ ᱛᱮ ᱢᱟᱱᱮ ᱚᱠᱟᱛᱮ
ᱦᱳᱭ ᱦᱳᱭ ᱚᱱᱠᱟ ᱜᱮ ᱟᱹᱞᱤᱧ ᱦᱚᱸ ᱟᱞᱮ ᱥᱮᱱ ᱦᱚᱸ ᱚᱱᱠᱟ ᱢᱮᱱ ᱞᱮᱠᱷᱟᱱ ᱫᱚ ᱯᱟᱭᱨᱟᱜ ᱡᱩᱫᱤ ᱵᱮᱱ ᱢᱮᱱᱟ ᱥᱮ ᱯᱟᱭᱨᱟᱜ ᱠᱟᱛᱷᱟ ᱫᱚ ᱟᱞᱮ ᱟᱞᱮ ᱥᱮᱱ ᱫᱚ ᱟᱞᱟᱜᱽ ᱵᱩᱡᱷᱟᱹᱜᱼᱟ ᱯᱟᱭᱨᱟᱜ ᱵᱚᱞᱛᱮ ᱡᱟᱦᱟᱸ ᱫᱟᱜ ᱨᱮ ᱯᱷᱟᱸᱫᱟ ᱯᱷᱟᱸᱫᱟ ᱛᱮ ᱵᱟᱝ ᱞᱟᱦᱟ ᱦᱮᱸ ᱡᱮᱢᱚᱱ ᱢᱟᱲᱟᱝ ᱪᱟᱞᱟᱜᱼᱟ ᱦᱳᱭ ᱚᱱᱠᱟ ᱞᱤᱧ ᱵᱩᱡᱟ ᱯᱟᱭᱨᱟᱜ ᱵᱚᱱ ᱢᱮᱛᱟᱜᱻᱟ ᱟᱞᱮ ᱥᱮᱫ ᱫᱚ
ᱟᱯᱮᱥᱮᱫ ᱦᱚᱸ ᱚᱝᱠᱟ
ᱦᱳᱭ ᱛᱚ ᱚᱱᱟ ᱜᱮᱠᱚ ᱢᱮᱱ ᱟᱠᱟᱫᱟ ᱫᱮᱥ ᱜᱩᱱᱟᱹ ᱵᱮᱥ
ᱦᱮᱸ
ᱦᱳᱭ
ᱟᱨ ᱱᱚᱜᱼᱚᱭ ᱡᱮᱢᱚᱱ ᱜᱤᱱᱟᱹ ᱵᱤᱱ ᱟᱸᱡᱚᱢ ᱟᱠᱟᱫᱟ ᱜᱤᱱᱟᱹ
ᱦᱳᱭ ᱦᱳᱭ ᱤᱜᱱᱟᱹ ᱚᱱᱠᱟ ᱫᱚ ᱪᱮᱫᱟᱜ ᱞᱤᱧ ᱢᱮᱱᱟ ᱵᱟᱝ ᱫᱚ ᱟᱞᱮ ᱵᱟᱨᱦᱟ ᱫᱤᱥᱚᱢ ᱨᱮᱫᱚ ᱢᱟᱱᱮ ᱚᱱᱠᱟ ᱫᱚ ᱟᱹᱰᱤ ᱡᱟᱹᱥᱛᱤᱜᱮ ᱢᱟᱱᱮ ᱱᱚᱣᱟᱜᱮ ᱟᱨ ᱪᱮᱫ ᱟᱥᱚᱞ ᱠᱟᱛᱷᱟ ᱫᱚ ᱠᱚ ᱢᱚᱱᱮᱭᱟᱠᱚ᱾ ᱵᱟᱠᱷᱟᱱ ᱟᱹᱰᱤ ᱡᱟᱭᱜᱟ ᱚᱱᱠᱟᱞᱤᱧ ᱟᱸᱡᱚᱢ ᱟᱠᱟᱫ ᱠᱚᱣᱟ ᱵᱟᱹᱴᱤ ᱦᱚᱯᱚᱱ ᱯᱟᱹᱴᱟᱹᱭᱟᱹ ᱢᱟᱹᱞᱤ ᱱᱚᱝᱠᱟ ᱦᱚᱞᱤᱧ ᱟᱸᱡᱚᱢ ᱟᱠᱟᱫ ᱠᱚᱣᱟ ᱚᱱᱟ ᱢᱤᱫᱴᱟᱱ ᱡᱤᱱᱤᱥ ᱜᱮ
ᱦᱮᱸ
ᱟ ᱟᱞᱮ ᱟᱞᱮ ᱥᱮᱫ ᱫᱚ ᱵᱟᱹᱴᱤ ᱦᱚᱯᱚᱱ ᱠᱚᱫᱚ ᱵᱟᱝ ᱠᱚ ᱞᱟᱹᱭᱟ ᱵᱟᱹᱴᱤ ᱦᱚᱯᱚᱱ ᱫᱚ ᱱᱚᱜᱼᱚᱭ ᱟᱞᱮ ᱜᱟᱛᱮ ᱢᱤᱫᱴᱟᱝ ᱢᱮᱱᱟᱭᱟ᱾ ᱩᱱᱤ ᱫᱚ ᱦᱩᱭᱩᱜ ᱠᱟᱱᱟ ᱢᱩᱨᱥᱤᱫᱟᱵᱟᱫᱽ
ᱟᱪᱪᱷᱟ
ᱟᱫᱚ ᱥᱟ ᱫᱚ ᱵᱟᱴᱤ ᱦᱚᱯᱚᱱ ᱟᱯᱟᱴᱮᱭᱟᱯᱚ
ᱦᱳᱭ ᱦᱳᱭ ᱵᱟᱝᱜᱮ ᱟᱹᱞᱤᱧ ᱦᱚᱸ ᱚᱱᱠᱟ ᱵᱟᱨᱦᱮ ᱚᱨᱮ ᱞᱤᱧ ᱛᱟᱦᱮᱸᱠᱟᱱ ᱜᱮᱭᱟ ᱚᱱᱟᱛᱮ ᱛᱮ ᱚᱱᱠᱟ ᱵᱷᱮᱜᱟᱨ ᱵᱷᱮᱜᱟᱨ ᱞᱤᱧ ᱵᱩᱡᱷᱟᱹᱣ ᱠᱟᱜᱼᱟ ᱡᱮ ᱱᱚᱣᱟ ᱡᱤᱱᱤᱥ ᱜᱮ ᱱᱚᱝᱠᱟ ᱱᱚᱝᱠᱟ ᱠᱚ ᱢᱮᱛᱟᱜᱼᱟ ᱢᱮᱱᱛᱮ᱾
ᱦᱮᱸ ᱦᱸ ᱦᱮᱸ ᱟᱫᱚ ᱱᱮᱛᱟᱨ ᱫᱚ ᱥᱮ ᱯᱟᱹᱦᱤᱞ ᱦᱟᱯᱲᱟᱢ ᱠᱚ ᱚᱠᱟ ᱞᱮᱠᱟ ᱠᱚ ᱨᱚᱲ ᱟᱹᱜᱩ ᱟᱠᱟᱫᱟ ᱚᱠᱟ ᱞᱮᱠᱟ ᱠᱟᱱ ᱚᱠᱟ ᱞᱮᱠᱟᱱ ᱟᱛᱳ ᱠᱚᱨᱮ ᱥᱮ ᱚᱠᱟᱞ ᱞᱮᱠᱟᱱ ᱵᱮᱵᱚᱦᱟᱨ ᱚᱱᱠᱟ ᱧᱮᱞ ᱛᱮᱜᱮ ᱥᱮᱬᱟ ᱦᱩᱭ ᱠᱟᱱᱟ ᱱᱤᱡᱮ ᱦᱚ
ᱦᱳᱭ ᱚᱱᱟᱜᱮ ᱵᱟᱠᱷᱟᱱ ᱫᱚ ᱟᱞᱮ ᱱᱚᱛᱮ ᱦᱚᱸ ᱚᱱᱠᱟ ᱫᱚ ᱜᱤᱱᱟᱹ ᱜᱮᱠᱚ ᱢᱮᱛᱟᱜᱼᱟ
ᱟᱨ ᱢᱮᱱᱠᱷᱟᱱ ᱡᱟᱦᱟᱸ ᱵᱤᱞᱟᱹᱛ ᱫᱤᱥᱚᱢ ᱥᱮᱱᱟᱜ ᱨᱚᱲ ᱚᱱᱟ ᱫᱚ ᱨᱟᱯ ᱥᱟᱵ ᱪᱮᱫ ᱵᱮᱱ ᱞᱟᱹᱭᱟ ᱟᱹᱞᱤᱧᱟᱜ ᱟᱲᱟᱝ ᱛᱮᱫᱚᱞᱤᱧ ᱟᱸᱡᱚᱢᱟ ᱥᱟᱞᱟᱜ ᱜᱮᱞᱤᱧ ᱤᱫᱤᱭᱮᱫᱟ ᱢᱟᱱᱮ ᱟᱞᱮᱭᱟᱜ ᱵᱤᱞᱟᱹᱛ ᱫᱤᱥᱚᱢ ᱦᱮ ᱥᱮ ᱟᱞᱮᱭᱟᱜ ᱨᱚᱲ ᱫᱚ ᱮᱢᱚᱱ ᱨᱚᱲ ᱠᱟᱱᱟ ᱡᱮ ᱦᱚᱲ ᱠᱚ ᱦᱟᱹᱥᱩ ᱦᱚᱪᱩ ᱩᱛᱟᱹᱨ ᱚᱱᱠᱟ ᱵᱷᱟᱵᱤ ᱞᱤᱧ ᱵᱩᱡᱷᱟᱹᱣᱮᱜ ᱡᱟᱦᱟᱸᱭ ᱜᱮ ᱡᱩᱫᱤ ᱨᱚᱲ ᱟᱢᱟᱭ ᱱᱚᱜᱼᱚᱭ ᱡᱮ ᱟᱹᱞᱤᱧ ᱟᱹᱞᱤᱧ ᱨᱚᱲᱟᱵᱤᱱ ᱠᱟᱱᱟ ᱡᱮ ᱟᱹᱵᱤᱱ ᱞᱤᱧ ᱦᱟᱹᱥᱩ ᱦᱚᱪᱚᱮᱫ ᱵᱤᱱ ᱞᱮᱠᱟᱞᱤᱧ ᱵᱩᱡᱷᱟᱹᱮᱫᱼᱟ
ᱵᱟᱝ ᱜᱮ ᱚᱱᱠᱟ ᱫᱚ ᱧᱮᱞ ᱵᱤᱱ ᱚᱱᱟ ᱫᱚ ᱠᱷᱟᱨᱟᱯ ᱵᱚᱪᱷᱟᱹ ᱨᱮᱭᱟᱜ ᱫᱚ ᱪᱮᱫ ᱦᱚᱸ ᱵᱟᱝ ᱠᱟᱱᱟ ᱦᱮᱸ ᱡᱮᱢᱚᱱ ᱫᱤᱥᱚᱢ ᱦᱤᱥᱟᱹᱵ ᱨᱚᱲ ᱞᱟᱸᱫᱟ ᱢᱮᱱᱟᱜ ᱟᱥᱮ
ᱦᱮᱸ ᱟᱨ ᱢᱩᱨᱥᱤᱫᱟᱵᱟᱫ ᱥᱮᱫ ᱨᱤᱱ ᱦᱚᱲ ᱢᱮᱱᱟᱜ ᱠᱚᱣᱟ ᱡᱮᱢ ᱫᱚ ᱟᱹᱞᱤᱡ ᱜᱟᱛᱮ ᱞᱤᱧ ᱞᱟᱹᱭᱼᱟ ᱩᱱᱤ ᱢᱟᱱᱮ ᱢᱚᱴᱟᱢᱩᱴᱤ ᱟᱹᱰᱤ ᱡᱩᱛᱚ ᱨᱚᱲᱟ ᱡᱮᱢᱚᱱ ᱪᱮᱫ ᱞᱤᱧ ᱞᱟᱹᱭᱟ ᱟᱹᱰᱤ ᱢᱟᱭᱟ ᱵᱷᱟᱵᱽ ᱪᱮᱫ ᱮᱢ ᱪᱮᱫ ᱪᱭᱟ ᱢᱟᱱᱮ ᱚᱱᱮ ᱚᱱᱠᱟ ᱵᱷᱟ ᱟᱹᱰᱤ ᱡᱩᱫ ᱢᱟᱱᱮ ᱟᱹᱰᱤ ᱢᱚᱸᱡᱽ
ᱦᱚᱭᱛᱚ᱾ ᱚᱱᱠᱟᱜᱮ ᱡᱚᱛᱚ ᱠᱚᱨᱮᱱᱟᱜ ᱵᱷᱮᱜᱟᱨ ᱵᱷᱮᱜᱟᱨ ᱢᱮᱱᱟᱜ ᱜᱮᱭᱟ ᱦᱳᱭᱥᱮ ᱱᱚᱜᱼᱚᱭ ᱡᱮᱢᱚᱱ ᱧᱮᱞ ᱦᱩᱭ ᱠᱟᱱᱟ ᱚᱱᱠᱟᱜᱮ ᱥᱮ ᱥᱟᱹᱛ ᱵᱚᱞᱛᱮ ᱮᱴᱟᱜ ᱨᱚᱠᱚᱢ ᱡᱮᱢᱚᱱ ᱢᱮᱱᱫᱟᱵᱚᱱ ᱪᱚ ᱤᱧᱫᱚᱧ ᱥᱟᱹᱛ ᱦᱩᱭᱮᱱᱟ ᱚᱱᱠᱟ ᱦᱚᱸ ᱢᱮᱱᱟᱜᱼᱟ ᱚᱱᱠᱟ ᱟᱸᱡᱚᱢ ᱟᱠᱟᱱᱟ ᱛᱚ ᱚᱱᱟ ᱨᱮᱱᱟᱜ ᱦᱚᱸ ᱟᱨᱚ ᱟᱞᱟᱫᱟ ᱢᱟᱱᱮ ᱢᱮᱱᱟᱜᱼᱟ
ᱥᱟᱯᱲᱟᱜ ᱢᱮ ᱪᱚᱞᱚ ᱥᱟᱵ
ᱦᱳᱭ ᱥᱟᱹᱛ ᱥᱮ ᱥᱟᱯᱲᱟᱣ ᱦᱳᱭ
ᱛᱚ ᱜᱚᱝᱠᱮ ᱟᱯᱮ ᱥᱮᱫ ᱫᱚ ᱚᱠᱟᱴᱟᱜ ᱠᱚ ᱞᱟᱹᱭᱟ
ᱟᱞᱮ ᱥᱮᱱ ᱫᱚ ᱚᱱᱠᱟ ᱫᱚ ᱥᱟᱯᱲᱟᱣ ᱫᱚ ᱵᱟᱝᱠᱚ ᱢᱮᱱ ᱜᱮᱭᱟ ᱥᱟᱹᱛ ᱜᱮᱠᱚ ᱢᱮᱱᱟ᱾
ᱚ ᱟᱞᱮ ᱥᱮᱫ ᱫᱚᱠᱚ ᱞᱟᱹᱭᱟ ᱦᱳᱭ ᱥᱟᱹᱛ ᱫᱚ ᱥᱟᱹᱛ ᱛᱮᱭᱟᱨᱚᱜ ᱢᱮ ᱟᱞᱮ ᱥᱮᱫ ᱫᱚᱠᱚ ᱞᱟᱹᱭᱟ ᱵᱤᱞᱟᱹᱛ ᱫᱤᱥᱚᱢ ᱛᱮᱭᱟᱨᱚᱜᱩ ᱞᱚᱜᱚᱱ ᱪᱟᱞᱟᱜ ᱟᱵᱚᱱ
ᱦᱳᱭ ᱦᱳᱭ ᱦᱳᱭ ᱱᱟ᱾ ᱦᱮᱸ ᱥᱮ ᱫᱤᱥᱚᱢ ᱦᱚᱭᱛᱮ ᱨᱚᱲ ᱞᱟᱸᱫᱟ ᱦᱚᱸ ᱦᱮᱸᱥᱮ
ᱦᱩᱸ
ᱦᱩᱸ
ᱚᱱᱠᱟ ᱠᱷᱚᱵᱚᱨ ᱫᱟ
ᱦᱳᱭ ᱚᱱᱠᱟᱜᱮ ᱡᱮᱢᱚᱱ ᱡᱚᱢ ᱥᱮ ᱡᱟᱦᱟᱸ ᱡᱟᱦᱟᱸ ᱞᱮᱠᱟ ᱡᱮᱢᱚᱱ ᱡᱚᱢ ᱤᱫᱤ ᱠᱟᱛᱮᱫ ᱦᱚᱸ ᱟᱹᱰᱤ ᱩᱛᱟᱹᱨ ᱠᱟᱛᱷᱟ ᱚᱱᱠᱟ ᱟᱸᱡᱚᱢ ᱦᱩᱭ ᱟᱠᱟᱱᱟ
ᱦᱩᱸ
ᱦᱳᱭ ᱡᱟᱦᱟᱸ ᱡᱟᱦᱟᱸ ᱚᱱᱠᱟ ᱥᱮᱱ ᱫᱚ ᱧᱮᱞ ᱦᱩᱭ ᱠᱟᱱᱟ ᱦᱳᱭ ᱱᱚᱝᱠᱟ ᱟᱵᱚ ᱫᱚᱵᱚᱱ ᱢᱮᱱᱟ ᱦᱚᱸ ᱡᱚᱢ ᱵᱟᱲᱟ ᱠᱮᱫᱟᱢ ᱥᱮ ᱵᱟᱝ ᱥᱮ ᱡᱚᱢ ᱵᱟᱲᱟ ᱠᱮᱫᱟᱵᱤᱱ ᱥᱮ ᱵᱟᱝ ᱛᱚ ᱡᱟᱦᱟᱸ ᱡᱟᱦᱟᱸ ᱥᱮᱫ ᱚᱱᱠᱟ ᱞᱤᱧ ᱟᱸᱡᱚᱢ ᱠᱟᱜ ᱠᱚᱣᱟ ᱪᱮᱞᱮ ᱢᱟᱪᱚᱜ ᱠᱮᱫᱟᱢ ᱥᱮ ᱵᱟᱝᱜᱮ ᱱᱚᱝᱠᱟ ᱦᱚᱸ ᱟᱹᱞᱤᱧ ᱟᱸᱡᱚᱢ ᱟᱠᱟᱫ ᱠᱚᱣᱟ
ᱟᱪᱪᱷᱟ
ᱦᱚᱸ ᱟᱸᱡᱚᱢ ᱞᱮᱠᱷᱟᱱ ᱦᱚᱭᱛᱳ ᱟᱵᱚ ᱫᱚ ᱵᱟᱵᱚᱱ ᱯᱟᱹᱨᱠᱟᱹ ᱟ ᱥᱮ ᱠᱷᱟᱨᱟᱯ ᱵᱩᱡᱷᱟᱹᱜᱼᱟ ᱡᱮ ᱟᱹᱰᱤ ᱮᱴᱟᱜ ᱨᱚᱠᱚᱢ ᱠᱚᱢ ᱵᱷᱟᱥᱟᱛᱮ ᱢᱮᱛᱟᱣ ᱟᱫᱤᱧᱟᱭ
ᱦᱩᱸ ᱦᱩᱸ ᱟᱨ ᱛᱟᱨᱯᱚᱨᱮ ᱟᱨᱦᱚ ᱟᱞᱮ ᱥᱮᱱᱟᱜ ᱡᱮᱢᱚᱱ ᱵᱤᱞᱟᱹᱛ ᱫᱤᱥᱚᱢ ᱨᱮᱜᱮ ᱟᱭᱢᱟ ᱞᱮᱠᱟ ᱠᱚ ᱨᱚᱲᱟ ᱡᱮᱢᱚᱱ ᱟᱞᱮᱥᱮᱫ ᱨᱮᱱᱟᱜ ᱜᱮᱧ ᱞᱟᱹᱭᱮᱫᱟ ᱵᱤᱞᱟᱹᱛ ᱫᱤᱥᱚᱢ ᱛᱚ ᱟᱫᱚ ᱱᱚᱛᱮ ᱫᱚᱠᱚ ᱞᱟᱹᱭᱟ ᱡᱚᱢ ᱠᱮᱫ ᱟᱢ ᱥᱮ ᱵᱟᱝ ᱪᱚᱞᱟᱝ ᱞᱮᱲᱟ ᱪᱚᱞᱟᱝ ᱢᱟᱥᱮᱲᱟ ᱞᱮᱲ ᱢᱟᱥᱮᱲ ᱚᱱᱠᱟ ᱟᱫᱚ ᱟᱞᱟᱫᱟ ᱟᱞᱟᱫᱟ ᱠᱟᱹᱡ ᱟᱞᱟᱫᱟ ᱟᱞᱟᱫᱟ ᱵᱷᱟᱯ ᱟᱡᱚᱢᱟᱞᱤᱧ ᱟᱨᱠᱤ
ᱦᱳᱭ ᱚᱱᱠᱟᱜᱮ ᱚᱱᱟ ᱟᱫᱚ ᱚᱱᱮ ᱡᱟᱸᱦᱟᱭ ᱡᱟᱸᱦᱟ ᱵᱚᱱ ᱯᱟᱹᱨᱠᱟᱹᱣ ᱠᱟᱜᱼᱟ ᱩᱱᱤ ᱫᱚ ᱦᱳᱭᱛᱳ ᱢᱟᱱᱮ ᱵᱮᱥ ᱠᱟᱛᱷᱟ ᱜᱮ ᱦᱳᱭᱛᱳ ᱩᱱᱤ ᱢᱮᱱᱟᱭ ᱟᱞᱮ ᱥᱮᱱ ᱫᱚ ᱵᱮᱥ ᱜᱮᱭᱟ ᱠᱤᱱᱛᱩ
ᱦᱩᱸ
ᱦᱚᱭᱛᱚ ᱟᱹᱞᱤᱧ ᱡᱩᱫᱤ ᱚᱱᱟ ᱟᱞᱮ ᱥᱮᱱ ᱵᱟᱝᱠᱚ ᱨᱚᱲᱟ ᱟᱞᱤᱧ ᱫᱚᱞᱤᱧ ᱢᱮᱱᱟ ᱦᱳᱴ ᱱᱩᱭ ᱫᱚ ᱚᱠᱟ ᱞᱮᱠᱟ ᱪᱚᱭ ᱠᱟᱛᱷᱟᱜ ᱠᱟᱱᱟ
ᱦᱮᱸ
ᱟᱨ ᱵᱟᱝᱜᱟᱞᱤ ᱠᱚ ᱦᱚᱸ ᱚᱱᱠᱟ ᱠᱤᱪᱷᱩ ᱠᱤᱪᱷᱩ ᱟᱞᱟᱫᱟ ᱟᱞᱟᱫᱟ ᱤᱭᱟᱹ ᱨᱮ ᱢᱮᱱᱟᱜ ᱠᱚᱣᱟ ᱴᱚᱴᱷᱟ ᱨᱮ ᱢᱮᱱᱟᱜ ᱠᱚᱣᱟ ᱢᱮᱫᱽᱱᱤᱯᱩᱨ ᱚᱱᱟ ᱫᱷᱟᱨᱮ ᱦᱟᱯᱮ ᱪᱮᱫ ᱠᱚ ᱞᱟᱹᱭᱮᱫ ᱟ ᱦᱚᱸ ᱢᱮᱫᱽᱱᱤᱯᱩᱨ ᱚᱱᱟ ᱥᱟᱭᱤᱰ ᱚᱱᱛᱮ ᱧᱚᱜ ᱟᱨᱠᱤ ᱚᱸᱰᱮ ᱡᱮᱢᱚᱱ ᱠᱚ ᱞᱟᱹᱭᱟ ᱟᱞᱮ ᱥᱮᱫ ᱫᱚᱠᱚ ᱞᱟᱹᱭᱟ ᱜᱚᱝᱠᱮ ᱱᱚᱝᱠᱟ ᱟᱨᱚ ᱟᱨᱚ ᱠᱷᱟᱵᱚ ᱟᱨᱚ ᱟᱨᱚ ᱠᱷᱟᱹᱵᱤ ᱢᱟᱱᱮ ᱟᱨᱦᱚᱢ ᱡᱚᱢᱟ ᱚᱱᱠᱟᱭ ᱠᱩᱞᱤ ᱢᱮᱭᱟ ᱦᱮᱸ ᱟᱨ ᱚᱱᱛᱮ ᱫᱚ ᱠᱩᱞᱤ ᱢᱮᱭᱟ ᱟᱨᱦᱚ ᱟᱨᱦᱚ ᱟᱨᱚ ᱠᱷᱟᱵᱤ ᱚᱱᱠᱟᱢ ᱠᱩᱞᱤᱭᱮᱭᱟ ᱟᱞᱮ ᱥᱮᱫ ᱫᱚ ᱦᱮᱸ ᱟᱨ ᱚᱛᱮ ᱫᱚ ᱠᱚ ᱞᱟᱹᱭᱟ ᱟᱨᱚ ᱠᱷᱟᱵᱚ ᱟᱠᱚ ᱜᱮᱠᱚ ᱞᱟᱹᱭᱟ ᱠᱷᱟᱵᱚ ᱟᱨᱚ ᱠᱷᱟᱵᱚ ᱢᱟᱱᱮ ᱟᱡᱜᱮᱭ ᱞᱟᱹᱭᱟᱭ ᱦᱚᱲ ᱠᱚ ᱜᱮ ᱦᱚᱲᱮ ᱠᱩᱞᱤᱭ ᱭᱟ ᱞᱟᱹᱭᱟᱭ ᱟᱨᱚ ᱠᱷᱟᱵᱚ
ᱦᱳᱭ ᱟᱫᱚ ᱚᱱᱟ ᱫᱚ ᱟᱵᱚ ᱥᱮᱫ ᱨᱮᱱ ᱦᱚᱲ ᱫᱚ ᱵᱩᱡᱷᱟᱹᱣ ᱵᱟᱭ ᱧᱟᱢᱟ ᱤᱧᱮ ᱠᱩᱞᱤᱧ ᱠᱟᱱᱟ ᱥᱮ ᱟᱡ ᱮ ᱡᱚᱢ ᱨᱚᱡᱟᱜ ᱮ ᱛᱳᱲ ᱡᱳᱲᱮᱜᱼᱟ
ᱦᱮᱸ ᱦᱮᱸ
ᱦᱮᱸ ᱦᱮᱸ
ᱟᱭᱟᱜ ᱠᱟᱛᱷᱟ ᱛᱮ ᱫᱚ ᱴᱷᱤᱠ ᱜᱮᱭ ᱢᱮᱛᱟᱢ ᱠᱟᱱᱟ ᱢᱟᱱᱮ ᱟᱨᱚᱢ ᱡᱚᱢᱟ
ᱦᱳᱭ ᱟᱫᱚ ᱟᱫᱚ ᱚᱱᱮ ᱛᱚ ᱟᱠᱚ ᱟᱠᱚ ᱥᱮᱱ ᱢᱟ ᱚᱱᱟᱫᱚ ᱵᱮᱥᱜᱮ ᱥᱮ ᱠᱩᱞᱤ ᱥᱤᱥᱴᱮᱢ ᱜᱮ ᱠᱟᱱᱟ
ᱦᱮᱸ
ᱦᱳᱭ
ᱚᱱᱠᱟ ᱠᱷᱚᱵᱚᱨ ᱦᱮᱸ ᱛᱚᱵᱮ ᱜᱚᱝᱠᱮ ᱴᱟᱭᱤᱢ ᱠᱚᱫᱚ ᱢᱩᱪᱟᱹᱫ ᱜᱚᱫ ᱠᱟᱱ ᱛᱟᱞᱟᱝ-ᱟ ᱦᱮᱸ ᱥᱮ
ᱦᱳᱭ ᱢᱩᱪᱟᱹᱫ ᱫᱚ ᱢᱩᱪᱟᱹᱫ